ᱤᱧᱻᱜᱟᱜ ᱾
ᱩᱸᱝᱻ ᱡᱚᱦᱟᱨ ᱜᱮ, ᱡᱚᱦᱟᱨ ᱜᱮ ᱡᱚᱦᱟᱨ ᱜᱮ, ᱜᱚᱱᱤᱭᱟ ᱫᱟᱫᱟ ᱾
ᱦᱮᱸ, ᱡᱚᱦᱟᱨ ᱜᱮ ᱾
ᱮᱸᱻ ᱱᱤᱭ, ᱜᱷᱟᱹᱲᱤᱠ ᱱᱟᱯᱟᱭ ᱵᱟᱲᱟ ᱜᱮ ᱾
ᱟᱪᱪᱷᱟ! ᱱᱤᱛᱚᱜ ᱪᱮᱫ ᱮᱢ ᱪᱮᱠᱟ ᱮᱫᱟ?, ᱤᱧ ᱦᱚᱸ ᱱᱟᱯᱟᱭ ᱜᱮ, ᱢᱤᱱᱟᱹᱧᱟ ᱾
ᱤᱧ ᱦᱚᱸ ᱱᱚᱜᱼᱱᱚᱛᱮᱧ ᱩᱰᱚᱝ ᱦᱮᱡ, ᱟᱠᱟᱱᱟ, ᱱᱟᱥᱮᱱᱟᱜ ᱾ ᱦᱮᱸ ᱾ ᱫᱤᱱ ᱫᱚ, ᱚᱲᱟᱜ ᱨᱮ, ᱛᱟᱦᱮᱸ ᱛᱟᱦᱮᱸ ᱛᱮᱦᱚᱸ, ᱜᱤᱛᱤᱡ ᱜᱤᱛᱤᱡ ᱛᱮᱦᱚᱸᱭ,, ᱫᱚᱢᱮᱻ ᱞᱟᱸᱜᱟᱜ, ᱤᱫᱤᱜ ᱠᱟᱹᱱᱟᱹᱧ ᱮᱫᱟ ᱾ ᱛᱟᱲᱟᱢ ᱵᱟᱲᱟ ᱞᱮᱠᱷᱟᱱ, ᱱᱟᱥᱮ ᱯᱷᱟᱨᱱᱟᱣ ᱧᱚᱜ ᱤᱧ ᱟᱹᱭᱠᱟ. ᱣᱟ ᱾
ᱟᱪᱪᱷᱟ, ᱤᱧ ᱫᱚ ᱰᱤᱭᱩᱴᱤ ᱪᱟᱞᱟᱣ ᱞᱮᱱᱟ ᱪᱟᱠᱤᱧ ᱧᱟᱢ ᱞᱮᱫᱟ ᱾ ᱢᱟᱨᱦᱟᱜ ᱞᱟᱹᱜᱤᱫ ᱛᱮᱜᱮ ᱮᱢ ᱞᱮᱫᱟᱭ ᱾
ᱦᱳᱭᱛᱳ, ᱚᱱᱟ ᱫᱚ ᱠᱚᱨᱟᱣ ᱜᱮ, ᱦᱩᱭᱩᱜᱼᱟᱢ, ᱪᱤᱠᱟᱹᱭᱟᱢ ᱢᱟ, ᱞᱟᱹᱭ ᱢᱮ ᱱᱤᱛᱚᱜ ᱫᱚ ᱾ ᱱᱤᱭᱟᱹ ᱠᱚ, ᱟᱛᱮᱜ ᱜᱮᱛᱚ, ᱟᱵᱚ ᱦᱚ ᱾ ᱞᱟᱡ ᱫᱚ, ᱟᱹᱥᱩᱞᱚᱜ ᱦᱩᱭᱩᱜ ᱛᱟᱵᱚᱱᱟ ᱾ ᱰᱟᱝᱨᱟ ᱦᱮᱱᱟᱜ ᱟᱠᱟᱜ ᱠᱤᱱ ᱛᱟᱢ, ᱩᱱᱠᱤᱱ ᱛᱮᱢ ᱥᱤᱭᱳᱼᱟ ᱾ ᱜᱟᱹᱭ ᱦᱮᱱᱟᱜ ᱟᱠᱟᱫᱮᱭᱟ, ᱚᱱᱟᱛᱮ ᱜᱩᱨᱤᱡ ᱟᱢ ᱾ ᱤᱱᱟᱹ, ᱛᱟᱭᱚᱢ ᱛᱳᱣᱟᱢ ᱧᱩᱭᱟᱢ ᱾
ᱢᱚᱴᱟ ᱢᱩᱴᱤ, ᱜᱟᱹᱭ ᱯᱨᱚᱛᱤ ᱫᱤᱱ ᱛᱟᱢ, ᱢᱤᱫ ᱛᱟᱢ ᱞᱚᱴᱟ ᱠᱟᱛᱮ, ᱛᱚᱣᱟ ᱭᱮᱜ-ᱟ ᱾ ᱦᱮᱸ, ᱢᱤᱫ ᱞᱚᱴᱟ ᱠᱟᱛᱮᱜ, ᱛᱚᱣᱟ ᱭᱮᱫᱟᱭ ᱯᱨᱚᱛᱤ ᱫᱤᱱ ᱜᱮ ᱾
ᱟᱸᱻ ᱚᱱᱟ ᱛᱚ, ᱱᱟᱯᱟᱭ ᱠᱟᱛᱷᱟ ᱠᱟᱱᱟ ᱥᱮ ᱾ ᱦᱮᱸᱭᱟ ᱚᱱᱠᱟ, ᱟᱡᱷᱱᱟᱨᱤᱧ, ᱟᱡᱷᱱᱟᱨᱤᱧ ᱛᱟᱠᱚᱭᱤᱡ, ᱢᱤᱫᱴᱟᱝ ᱜᱟᱹᱭ ᱦᱮᱱᱟᱜ ᱟᱠᱟᱫᱮ, ᱦᱮᱸ ᱥᱮ ᱾ ᱢᱟᱨᱟᱝ ᱩᱛᱟᱹᱨ ᱛᱷᱟᱞᱮᱱ ᱛᱟᱭᱼᱭᱟ, ᱪᱮᱫ ᱮᱢ ᱞᱟᱹᱭᱟ, ᱟᱫᱚ ᱛᱚᱣᱟ! ᱯᱩᱨᱟᱹ ᱢᱤᱫ ᱵᱟᱹᱞᱛᱤ ᱠᱟᱛᱮᱮᱫ, ᱟᱫᱚ ᱱᱟᱥᱮ ᱞᱟᱹᱭ ᱭᱟᱠᱚ ᱵᱟᱝ ᱯᱷᱟᱸᱫᱟ ᱞᱤᱫᱤᱧᱟᱭ ᱾ ᱟᱫᱚ, ᱡᱟᱦᱟᱸᱭ ᱛᱳᱣᱟᱭ ᱠᱤᱨᱤᱧ ᱤᱫᱤᱭᱟᱭ ᱥᱮ, ᱟᱫᱚ ᱩᱱᱤ ᱠᱤ ᱵᱟᱝᱢᱟ, ᱫᱷᱩᱦᱟᱹᱶ ᱛᱮ, ᱟᱡ ᱮ ᱤᱫᱤᱼᱭᱟᱭ ᱾ ᱟᱹᱰᱤ ᱠᱚᱢ ᱯᱚᱭᱥᱟ ᱛᱮ, ᱤᱫᱤᱭᱟᱭ ᱾ ᱠᱤᱱᱛᱩ ᱟᱫᱚ ᱢᱤᱫ ᱵᱟᱹᱞᱛᱤ ᱾ ᱧᱮᱞ ᱢᱮ ᱯᱟᱸᱪ ᱞᱤᱴᱟᱨ ᱥᱮ ᱪᱷᱚ ᱞᱤᱴᱟᱨ ᱮ ᱛᱚᱣᱟᱭᱟ ᱢᱤᱫ ᱫᱷᱟᱣ ᱨᱮᱜᱮ᱾
ᱚᱱᱟ ᱫᱚ ᱦᱩᱭᱩᱜᱼᱟ ᱠᱤᱪᱷᱩ ᱦᱟᱭᱵᱤᱨᱤᱴ ᱞᱟᱹᱭ ᱟᱠᱚ ᱡᱟᱹᱜᱮ ᱟᱠᱚ ᱛᱚ ᱤᱭᱟᱹ ᱢᱟᱱᱮ ᱯᱷᱟᱫᱟᱭᱟᱠᱚ ᱛᱟᱦᱮᱭᱟ ᱩᱱᱠᱩ ᱫᱚ ᱵᱤᱨ ᱜᱮᱠᱟ ᱛᱚᱣᱟᱭᱟ ᱢᱮᱱᱟᱠᱚ ᱥᱮᱪᱮᱫ ᱾
ᱦᱮᱸ ᱟᱨ ᱛᱟᱦᱚᱞᱮᱱ ᱦᱚᱸ ᱟᱹᱰᱤ ᱢᱟᱨᱟᱝ ᱜᱮᱛᱟᱭᱟ ᱩᱱᱟᱹᱜ ᱫᱟᱢ ᱠᱟᱹᱱᱟᱹᱧ ᱟᱴ ᱮᱴᱟᱜ ᱜᱮ ᱧᱮᱞᱚᱜᱼᱟ ᱠᱤᱱᱛᱩ ᱜᱟᱹᱭ ᱫᱚ ᱨᱠᱟ ᱧᱚᱜ ᱜᱮᱭᱟ ᱟᱫᱚ ᱤᱧᱤᱧ ᱢᱚᱱᱮ ᱛᱤᱧ ᱞᱮᱫᱟ ᱵᱟᱝ ᱫᱚ ᱩᱱᱤ ᱜᱟᱹᱭᱧ ᱟᱹᱜᱩ ᱡᱚᱝᱟ ᱤᱧ ᱜᱮ᱾ ᱠᱷᱚᱭ ᱠᱩᱣᱟᱹᱧ ᱵᱟᱝ ᱫᱚ᱾
ᱨᱮᱠᱷᱮᱱ
ᱦᱮᱸ ᱦᱮᱸ ᱟᱫᱚ ᱨᱚᱜᱟ ᱧᱚᱜ ᱤᱧ ᱦᱚᱸ ᱡᱩᱫᱤᱧ ᱨᱚᱜᱟ ᱧᱚᱜ ᱪᱟᱢᱴᱟ ᱧᱚᱜ ᱠᱚᱲᱟ ᱡᱩᱫᱤᱧ ᱦᱩᱭ ᱠᱚᱜᱼᱟ, ᱟᱡᱷᱱᱟᱨᱤᱧ ᱢᱮᱱ ᱠᱮᱜᱮᱭᱟ ᱡᱮᱸ ᱦᱮᱸ ᱜᱚ ᱛᱟᱦᱚᱞᱮ ᱟᱨ ᱚᱝᱠᱟ ᱢᱤᱥᱨᱟᱢ ᱞᱤᱧ ᱤᱫᱤ ᱠᱟᱫᱮᱭᱟ ᱟᱫᱚ ᱟᱹᱞᱤᱧ ᱦᱚᱸ ᱫᱟᱲᱮ ᱠᱷᱟᱴᱟᱣ ᱦᱩᱭᱩᱜ ᱛᱟᱹᱟᱞᱤᱧᱟ ᱱᱟᱯᱟᱭ ᱧᱚᱜ ᱜᱮ ᱫᱟᱲᱮᱜ ᱦᱩᱭᱩᱜ ᱛᱟᱹᱟᱞᱤᱧᱟ ᱥᱮ, ᱥᱤᱧ ᱧᱤᱫᱟᱹ ᱠᱷᱟᱴᱟᱜ ᱦᱩᱭᱩᱜᱼᱟ᱾ ᱛᱟᱦᱚᱞᱮ ᱤᱝᱠᱟᱹ ᱞᱮᱠᱟᱛᱮ ᱟᱹᱞᱤᱧ ᱦᱚᱸᱛᱚ ᱱᱟᱥᱮ ᱫᱚ ᱫᱟᱲᱮ ᱵᱟᱹᱞᱤᱧ ᱥᱟᱨᱥᱟᱣ ᱞᱮᱠᱷᱟᱱ, ᱡᱟᱜᱮ ᱛᱳᱣᱟ ᱧᱩ ᱠᱟᱛᱮᱫ ᱡᱟ ᱩᱞᱩᱡ ᱜᱮ ᱡᱟᱦᱟᱸ ᱞᱮᱠᱟ ᱛᱚᱣᱟ ᱫᱟᱠᱟ ᱞᱤᱧ ᱡᱚᱢᱟ, ᱛᱚᱣᱟ ᱛᱟᱵᱮᱱ ᱞᱤᱧ ᱡᱚᱢᱟ, ᱛᱚᱣᱟ ᱥᱟᱶ ᱨᱩᱴᱤ ᱞᱤᱧ ᱡᱚᱢᱟ᱾ ᱛᱚᱵᱮ ᱨᱮ ᱥᱮᱫ ᱛᱮ ᱱᱟᱥᱮ ᱟᱹᱞᱤᱧᱟᱜ ᱥᱚᱨᱤᱨ ᱥᱟᱥᱛᱚ ᱦᱚᱸ ᱵᱷᱟᱜᱮ ᱛᱟᱦᱮᱸᱱᱟ᱾ ᱟᱨ ᱟᱹᱞᱤᱧ ᱡᱩᱫᱤ ᱢᱟᱴ ᱠᱷᱮᱛᱨᱮ ᱵᱟᱹᱞᱤᱧ ᱠᱟᱹᱢᱤ ᱫᱟᱲᱮ ᱵᱮᱥ ᱧᱚᱜ ᱛᱟᱦᱚᱞᱮ ᱢᱟᱠᱚᱢ ᱠᱩᱲᱤ ᱫᱚ ᱪᱮᱫ ᱞᱮᱠᱟ ᱠᱟᱛᱮᱫ ᱞᱤᱧ ᱡᱚᱢ ᱦᱚᱪᱚᱭᱮᱭᱟ ᱥᱮ ᱪᱮᱫ?
ᱦᱮᱸ ᱚᱱᱟ ᱦᱚᱸᱛᱚ ᱠᱟᱛᱷᱟ ᱠᱟᱱ ᱜᱮᱭᱟ ᱚᱱᱟᱫᱚ ᱚᱱᱟ ᱫᱚ ᱢᱮᱱ ᱜᱟᱱᱚᱜᱼᱟ ᱩᱱ ᱥᱚᱢᱚᱭ ᱡᱩᱫᱤ ᱯᱟᱛᱞᱟᱢ ᱛᱟᱦᱮᱸ ᱠᱚᱜ ᱠᱷᱟᱱ ᱫᱚ᱾
ᱦᱮᱸ᱾ ᱟᱫᱚ ᱱᱤᱛᱚᱜ ᱜᱮ ᱵᱷᱮᱲᱮ ᱵᱷᱮᱡ ᱤᱧ ᱢᱚᱴᱟ ᱠᱟᱱᱟ ᱟᱫᱚ ᱪᱤᱠᱟᱛᱮᱢ ᱢᱮᱛᱟᱫᱭᱟ ᱚᱱᱟ ᱠᱟᱛᱷᱟ ᱫᱚ᱾
ᱦᱮᱸ ᱚᱱᱟ ᱫᱚ ᱠᱟᱱ ᱜᱮᱭᱟ᱾
ᱫᱩᱠ ᱫᱚ ᱤᱱᱟᱹᱜᱮ ᱟᱫᱚ ᱛᱚᱵᱩ ᱢᱤᱫᱴᱟᱝ ᱡᱟᱹᱲ ᱯᱟᱨᱪᱟ ᱞᱮᱠᱟᱧ ᱢᱮᱛᱟ ᱠᱚᱣᱟ, ᱡᱮ ᱜᱳ ᱛᱟᱦᱚᱞᱮ
ᱦᱮᱸ ᱚᱱᱟ ᱠᱟ
ᱠᱤᱨᱤᱧ ᱟᱠᱷᱨᱤᱧ ᱵᱟᱝ ᱨᱮᱦᱚᱸ ᱟᱨᱠᱤ
ᱤᱭᱟᱹ ᱟᱸᱡᱚᱢ ᱢᱮ ᱛᱟᱦᱞᱮ ᱢᱤᱫᱴᱮᱱ ᱠᱟᱛᱷᱟ, ᱵᱟᱯᱞᱟ ᱥᱚᱢᱚᱭ ᱢᱤᱫᱴᱮᱱ ᱚᱱᱟ ᱫᱮᱱᱟ ᱯᱟᱱᱟ ᱨᱮᱭᱟᱜ ᱢᱤᱫᱴᱮᱱ ᱠᱟᱛᱷᱟᱵᱟ ᱢᱮᱱᱟᱜᱼᱟ ᱦᱮᱸ ᱚᱸᱰᱮ ᱫᱚ ᱛᱟᱨᱢᱟᱱᱮ ᱚᱠᱚᱭ ᱠᱚᱲᱟ ᱜᱤᱫᱽᱨᱟᱹ ᱯᱟᱥᱴᱟ ᱢᱤᱫᱴᱮᱱ ᱞᱟᱜᱟᱣ ᱠᱚᱣᱟ ᱚᱱᱟ ᱫᱟᱢᱠᱚᱞ ᱥᱮ ᱪᱮᱫ ᱞᱮᱠᱟ ᱢᱤᱫᱴᱟᱝ ᱢᱮ ᱫᱟᱢᱠᱚᱞ ᱨᱮᱱᱟᱜ ᱢᱤᱦᱩ ᱢᱤᱦᱩ ᱵᱟᱝ ᱞᱟᱜᱟᱣ ᱱᱚᱣᱟᱫᱚ ᱪᱮᱠᱟ ᱥᱤᱥᱴᱮᱢ ᱠᱟᱱᱟᱫᱚ ᱠᱟᱹᱴᱤᱡ ᱞᱟᱹᱭ ᱞᱮᱠᱷᱟᱱ ᱫᱚ ᱜᱟᱱ ᱠᱚᱜᱼᱟ, ᱵᱟᱯᱞᱟ ᱥᱩᱢᱚᱭ ᱠᱚ ᱮᱢᱟ ᱠᱚᱫᱚ
ᱦᱮᱸ ᱦᱮᱸ ᱦᱮᱸ᱾ ᱚᱱᱟ ᱫᱚ ᱡᱟᱦᱟᱸ ᱫᱚᱠᱚ ᱟ ᱠᱟᱛᱷᱟ ᱞᱮᱠᱟᱛᱮ ᱡᱟᱦᱟᱸ ᱞᱮᱠᱟ ᱡᱟᱦᱟᱸ ᱩᱰᱩᱠᱤᱧ ᱵᱟᱰᱟᱭᱟ ᱚᱝ ᱠᱟ ᱞᱮᱠᱟ ᱛᱮᱜᱤᱧ ᱞᱟᱹᱭ ᱟᱢ ᱠᱟᱱ ᱛᱞᱟᱝᱼᱟ
ᱦᱮᱸ᱾
ᱛᱚ ᱠᱟᱛᱷᱟ ᱫᱚ ᱵᱟᱝᱢᱟᱠᱚ ᱞᱟᱹᱭᱫᱟ ᱡᱮ ᱚᱱᱮ ᱡᱟᱦᱟᱸ ᱵᱟᱨᱮ ᱤᱛᱟᱹᱫ
ᱵᱟᱨᱮ ᱤᱛᱟᱹᱫ?
ᱦᱟᱸᱱᱮ ᱵᱟᱨᱮ ᱤᱛᱟᱹᱫ ᱠᱟᱛᱷᱟ ᱫᱚ ᱠᱚᱲᱟ ᱯᱟᱦᱴᱟ ᱚᱱᱟ ᱫᱚ ᱞᱟᱜᱟᱣᱟᱭ ᱜᱮᱭᱟ ᱦᱮᱸᱥᱮ᱾ ᱚᱱᱮ ᱡᱮ ᱢᱤᱫᱴᱟᱝ ᱟᱠᱚᱣᱤᱡ ᱦᱚ ᱯᱚᱱ ᱮᱨᱟ ᱦᱚᱯᱚᱱ ᱮᱨᱟᱭ ᱟᱹᱜᱩ ᱠᱟᱱ ᱫᱚ ᱚᱲᱟᱜ ᱮᱭ ᱠᱷᱟᱹᱞᱤ ᱦᱚᱴᱚ ᱠᱟᱜ ᱠᱟᱱᱟᱭ ᱚᱱᱟ ᱵᱟᱫᱟᱞ ᱛᱮ ᱱᱩᱭ ᱯᱮᱸᱴᱷᱟᱲ ᱢᱤᱭᱩ ᱮᱢᱮᱭᱟᱭ ᱚᱱᱟ ᱜᱚᱲᱟ ᱡᱟᱛᱮ ᱠᱷᱟᱞᱤ ᱟᱞᱚ
ᱡᱟᱛᱮ ᱠᱷᱟᱹᱞᱤ ᱟᱞᱚ ᱦᱮᱸ ᱟᱫᱚ ᱢᱤᱫᱴᱟᱡ ᱜᱚᱞᱯᱚ ᱢᱟᱱᱮᱜ ᱛᱚ ᱵᱟᱯᱞᱟ ᱞᱟᱜᱟᱜᱼᱟ ᱩᱱᱥᱚᱭ ᱫᱚᱼᱼ
ᱦᱳᱭ ᱦᱳᱭ ᱟᱫᱚ ᱚᱸᱰᱮ ᱟᱯᱮ ᱥᱮᱫ ᱫᱚ ᱵᱟᱝ ᱦᱩᱭᱩᱜᱼᱟ
ᱤᱭᱟᱹ ᱟᱞᱮ ᱥᱮᱼᱼ ᱟᱞᱮ ᱥᱮᱱ ᱫᱚ ᱚᱱᱟ ᱫᱚ ᱮᱢᱚᱜᱼᱟ ᱞᱟᱜᱟᱜᱼᱟ ᱚᱱᱟ ᱫᱚ ᱢᱮᱱ ᱠᱷᱟᱱ ᱟᱯᱮ ᱡᱟᱶᱟᱭ ᱦᱚᱨᱚᱜ ᱦᱤᱡᱩᱜ ᱟᱥᱮ ᱦᱮᱸ ᱚᱱᱟ ᱪᱚᱞ ᱫᱚ ᱢᱮᱱᱟᱜᱼᱟ ᱮᱠᱷᱟᱱ ᱟᱯᱮ ᱥᱮᱱᱼᱼ ᱟᱞᱮ ᱫᱚ ᱟᱞᱮ ᱫᱚ ᱵᱟᱹᱦᱩ ᱦᱚᱨᱟ ᱫᱚ ᱵᱟᱞᱮ ᱪᱟᱞᱟᱜ
ᱚᱻ
ᱚᱜ
ᱦᱮᱸ ᱪᱮᱫ ᱠᱚ ᱞᱟᱜᱟᱜᱼᱟ ᱠᱟᱛᱷᱟ ᱩᱱ ᱥᱚᱢᱚᱭ ᱚᱱᱟ ᱫᱚ ᱠᱚ ᱠᱟᱛᱷᱟᱭᱟ
ᱚᱝ
ᱚᱱᱠᱟ ᱵᱮᱯᱟᱨᱼᱼ
ᱦᱮᱪᱚᱝ ᱟᱫᱚ ᱩᱠᱨᱤᱡ ᱱᱚᱝᱠᱟ ᱤᱧᱟᱹᱜ ᱦᱚᱸ ᱵᱟᱰᱟᱭ ᱫᱚ ᱵᱟᱹᱱᱩᱜ ᱠᱟᱫᱟ ᱟᱫᱚ ᱟᱯᱮ ᱥᱮᱱᱟᱜ ᱚᱠᱟ ᱞᱮᱠᱟ ᱟᱞᱮ ᱥᱮᱫ ᱚᱠᱟ ᱞᱮᱠᱟ ᱚᱱᱟ ᱜᱮᱛᱚ ᱢᱮᱱ ᱠᱟᱛᱷᱟ ᱟᱫᱚ ᱟᱯᱮ ᱥᱮᱫ ᱫᱚ ᱛᱟᱦᱚᱞᱮ ᱱᱚᱣᱟ ᱫᱮᱱᱟ ᱯᱟᱣᱱᱟ ᱫᱚ ᱵᱟᱹᱱᱩᱜ ᱠᱟᱫᱟ ᱵᱟᱝ ᱡᱟᱦᱟᱸ ᱫᱚᱼᱼ ᱢᱟᱱᱮ ᱤᱭᱟᱹ ᱠᱟᱛᱷᱟᱼᱼ ᱫᱮᱱᱟ ᱯᱟᱣᱱᱟ ᱫᱚ ᱵᱟᱝ ᱮᱫᱚ ᱵᱟᱨᱮ ᱤᱛᱟᱹ ᱠᱟᱛᱷᱟ ᱫᱚ ᱵᱟᱹᱱᱩᱜ ᱠᱟᱫᱟ ᱵᱟᱝ
ᱵᱟᱝ ᱚᱱᱟ ᱫᱚ ᱢᱮᱱᱟᱜ ᱫᱚ ᱢᱮᱱᱟᱜᱼᱟ ᱟᱫᱚ ᱚᱱᱠᱟ ᱥᱮᱨᱚᱠᱚᱢ ᱵᱷᱟᱵ ᱛᱮᱫᱚ ᱵᱟᱹᱱᱩᱜᱼᱟ ᱫᱚ ᱛᱟᱱᱮ
ᱚ ᱡᱟᱭ ᱦᱳᱠᱼᱼ ᱟᱫᱚᱼᱼ ᱪᱮᱫ ᱞᱮᱠᱟ ᱟᱯᱮ ᱥᱮᱫ ᱨᱮᱱᱟᱜ ᱚᱠᱟ ᱞᱮᱠᱟ ᱦᱟᱯᱲᱟᱢ ᱠᱚ ᱦᱚᱸ ᱠᱚ ᱩᱭᱦᱟᱹᱨ ᱵᱷᱟᱵᱽᱱᱟ ᱞᱮᱫᱟ ᱦᱮᱸ ᱥᱮ ᱤᱨᱟᱞᱼᱼ ᱠᱟᱛᱮ ᱦᱩᱭᱩᱜ ᱠᱟᱱᱟ ᱢᱮᱱ ᱠᱟᱛᱷᱟ ᱦᱩᱸ ᱟᱫᱚᱼᱼ ᱟᱞᱮ ᱥᱮᱫ ᱨᱮᱱ ᱦᱟᱯᱲᱟᱢ ᱠᱚ ᱢᱤᱫ ᱨᱚᱠᱚᱢ ᱠᱚ ᱩᱭᱦᱟᱹᱨ ᱵᱷᱟᱵᱱᱟ ᱞᱮᱫ ᱠᱷᱟᱹᱛᱤᱨ ᱛᱮ ᱦᱳᱭᱛᱳ ᱚᱱᱠᱟ ᱞᱮᱠᱼᱼ ᱠᱷᱟᱨᱮᱡ ᱠᱚ ᱚᱱᱟ ᱠᱚ ᱪᱚᱞ ᱠᱟᱫᱟ ᱠᱚ ᱟᱠᱟ ᱫᱷᱟᱨᱮᱼᱼ ᱟᱫᱚ ᱵᱟᱨᱭᱟ ᱠᱚ ᱠᱚ ᱟᱛᱮᱫ ᱠᱚ ᱮᱢᱟ ᱠᱚ ᱠᱟᱱᱟ ᱟᱵᱚ ᱢᱟᱠᱚ ᱞᱟᱭ ᱫᱟ ᱮᱸᱜᱟᱛ ᱟᱯᱟᱛ ᱢᱤᱫᱴᱟᱝ ᱫᱚ ᱟᱨ ᱢᱤᱫᱴᱟᱝ ᱫᱚ ᱵᱟᱨ ᱛᱮᱫᱼᱼ
ᱟᱪᱪᱷᱟ ᱟᱯᱮ ᱚᱱᱟᱼᱼ ᱚᱱᱟ ᱥᱟᱭᱤᱰ ᱨᱮ ᱢᱤᱫᱴᱮᱡ ᱯᱟᱛᱟ ᱦᱩᱭᱮᱱ ᱫᱚ
ᱦᱮᱸ ᱚᱱᱟ ᱵᱩᱨᱩ ᱯᱟᱛᱟ ᱵᱩᱨᱩ ᱯᱟᱛᱟ
ᱪᱮᱫ ᱞᱮ ᱥᱟᱬᱦᱮᱫ ᱛᱮ ᱦᱩᱭᱩᱜᱼᱟ ᱵᱩᱨᱩ ᱯᱟᱛᱟ ᱫᱚ ᱱᱚᱣᱟ ᱪᱮᱫ ᱞᱮ ᱥᱮᱬᱦᱮᱫ ᱛᱮ ᱦᱩᱭᱩᱜᱼᱟ ᱵᱩᱨᱩ ᱯᱟᱛᱟ ᱫᱚ
ᱛᱚ ᱚᱱᱠᱟᱼᱼ ᱩᱱᱤ ᱫᱚ ᱩᱱᱤ ᱠᱟᱱᱟᱭᱥᱥᱚᱨ ᱢᱮᱫᱴᱟᱝᱼᱼ ᱵᱚᱸᱜᱟ ᱧᱩᱛᱩᱢᱟᱱ ᱚᱸᱰᱮ ᱵᱩᱨᱩ ᱪᱚᱴ ᱨᱮ ᱵᱚᱸᱜᱟ ᱵᱩᱨᱩ ᱦᱳᱭᱳᱜᱼᱟ ᱥᱮᱼᱼ
ᱦᱳᱭ
ᱚᱱᱟ ᱫᱚ ᱟᱥᱟᱲ ᱨᱮᱱᱟᱜ ᱵᱟᱝ ᱢᱟ ᱯᱮᱭᱟᱼᱼ ᱥᱚᱱᱤᱵᱟᱨ ᱟᱥᱟᱲ ᱪᱟᱸᱫᱳ ᱨᱮᱱᱟᱜ ᱯᱮᱭᱟ ᱥᱚᱱᱤᱵᱟᱨ ᱡᱟᱦᱟᱸ ᱫᱤᱱ ᱫᱚ ᱯᱟᱲᱟᱜ ᱢᱟ ᱚᱠᱟ ᱞᱮᱠᱟ ᱛᱮ ᱚᱱᱟᱴᱟᱜ ᱥᱚᱱᱤᱵᱟᱨ ᱵᱚᱸᱜᱟ ᱵᱩᱨᱩ ᱦᱩᱭᱩᱜᱼᱟ ᱟᱨ ᱫᱤᱥᱚᱢ ᱯᱮᱲᱟ ᱫᱚ ᱚᱱᱟ ᱵᱚᱸᱜᱟ ᱵᱩᱨᱩ ᱢᱟᱱᱮ ᱥᱮ ᱵᱩᱨᱩ ᱛᱮ ᱫᱮᱡᱚᱜ ᱟᱨ ᱯᱟᱴᱟᱵ ᱨᱮ ᱢᱟᱱᱟ ᱯᱟᱛᱟ ᱠᱚ ᱮᱱᱮᱡᱼᱼ
ᱠᱚ ᱪᱟᱞᱟᱜ ᱛᱟᱵᱚᱱᱟ ᱛᱚᱼᱼ
ᱦᱮᱸ ᱟᱭᱢᱟ ᱜᱷᱚᱲᱟ, ᱟᱭᱢᱟ-ᱟᱭᱢᱟ ᱟᱹᱰᱤ ᱜᱚᱴᱟᱝ ᱦᱚᱲ ᱠᱚ ᱚᱸᱰᱮ ᱠᱚ ᱥᱮᱴᱮᱨᱚᱜ-ᱟ,
ᱥᱟᱱᱛᱟᱲᱟᱜ ᱜᱮ ᱠᱟᱱᱟ ᱥᱮ ᱱᱚᱣᱟ ᱫᱚ ᱡᱷᱚᱛᱚ ᱡᱟᱹᱛᱤᱭᱟᱜ?
ᱟᱫᱚ, ᱢᱤᱫ ᱠᱟᱛᱷᱟ ᱛᱮ ᱪᱮᱜ ᱤᱧᱼᱼ ᱞᱟᱹᱭᱟ, ᱱᱚᱣᱟ ᱫᱚ ᱡᱟᱦᱟᱸ ᱞᱮᱠᱟ ᱛᱤᱧ ᱞᱟᱹᱭᱟᱼᱼ ᱟᱵᱚ ᱵᱚᱱ ᱞᱟᱹᱭᱟ ᱵᱟᱝᱢᱟ ᱱᱚᱣᱟ ᱫᱚ ᱥᱟᱱᱛᱟᱲᱟᱜ ᱜᱮ ᱠᱟᱱᱟ, ᱦᱮᱸᱥᱮᱼᱼ ᱟᱫᱚ ᱪᱷᱟᱹᱛᱤᱠ ᱠᱚ ᱥᱮ ᱥᱟᱱᱟᱢ ᱠᱚᱣᱟᱜ ᱞᱟᱹᱜᱤᱫ ᱫᱚ ᱵᱚᱸᱜᱟ ᱵᱩᱨᱩᱳ ᱠᱷᱟᱹᱞᱤ ᱫᱚ ᱛᱟᱦᱮᱸᱼᱼ ᱠᱟᱱᱟ, ᱥᱮ ᱦᱩᱭᱩᱜ-ᱟ ᱚᱱᱟ ᱫᱚ ᱥᱚᱱᱤᱵᱟᱨ ᱦᱤᱞᱳᱜᱼᱼ ᱦᱳᱭᱥᱮ ᱟᱨ ᱚᱱᱟᱛᱤᱧ ᱞᱟᱹᱭᱫᱟ ᱥᱟᱱᱛᱟᱲᱟᱜ ᱫᱚ ᱚᱱᱟ ᱫᱚᱥᱟᱨ ᱫᱤᱱ ᱦᱤᱞᱳ ᱠᱟᱱᱟ ᱚᱱᱟ ᱫᱚ,
ᱱᱚᱸᱰᱮ ᱯᱟᱴᱟᱵᱤᱸᱫᱟᱹ ᱡᱟᱦᱟᱸ ᱞᱮᱠᱟ, ᱵᱩᱨᱩ ᱵᱚᱸᱜᱟ ᱦᱚᱸ ᱚᱱᱟ ᱞᱮᱠᱟᱜᱮ᱾ ᱦᱳᱭ ᱥᱮ,
ᱚ ᱚᱱᱠᱟ ᱜᱮ, ᱦᱮᱸ?
ᱦᱮ, ᱯᱟᱴᱟᱵᱤᱫᱟᱹ ᱡᱮᱢᱚᱱ ᱵᱚᱸᱜᱟ ᱵᱩᱨᱩ ᱫᱚ ᱢᱟᱲᱟᱝ ᱫᱤᱱ ᱦᱤᱞᱳᱜ ᱦᱩᱭᱩᱜ-ᱟ, ᱵᱤᱡᱚᱭᱟ ᱦᱳᱞᱚᱜ ᱦᱩᱭᱩᱜ-ᱟ᱾
ᱦᱮᱸ
ᱟᱸ ᱤᱱᱟᱹ ᱫᱚᱥᱟᱨ ᱫᱤᱱ ᱦᱤᱞᱳᱜ ᱯᱟᱴᱟᱵᱤᱸᱫᱟᱹ ᱨᱮ ᱦᱚᱲ ᱠᱚᱼᱼ ᱡᱟᱣᱨᱟᱜ ᱟᱠᱚ ᱴᱷᱤᱠ ᱥᱮ,
ᱚᱱᱠᱟ ᱞᱮᱠᱟᱜᱮ ᱵᱩᱨᱩ ᱵᱚᱸᱜᱟ ᱦᱚᱸᱼᱼ
ᱟᱸ ᱡᱟᱦᱟᱸᱧ ᱢᱮᱱᱫᱟ ᱚᱱᱟ ᱡᱟᱦᱟᱸ ᱤᱭᱟᱹ ᱯᱩᱨᱩᱞᱤᱭᱟᱹ ᱨᱮ ᱡᱟᱦᱟᱸ ᱢᱮᱱᱟᱜ-ᱟ ᱛᱤᱞᱠᱩᱯᱤ ᱵᱟᱨᱱᱤ ᱜᱷᱟᱴ ᱡᱟᱦᱟ ᱢᱮᱱᱟᱜ-ᱟᱼᱼ ᱚᱸᱰᱮ ᱫᱚ ᱥᱟᱱᱛᱟᱲᱟᱜ ᱜᱮ ᱫᱚᱠᱟᱱ ᱛᱟᱦᱮᱸᱱᱟ, ᱥᱟᱱᱛᱟᱲ ᱜᱮᱠᱚ ᱵᱚᱸᱜᱟ-ᱵᱩᱨᱩᱭᱟ ᱛᱟᱢᱟᱱᱮ ᱡᱚᱛᱚ ᱠᱤᱪᱷᱩ ᱜᱮ ᱥᱟᱱᱛᱟᱲ-ᱟᱜ ᱜᱮ ᱚᱰᱮ ᱫᱚ, ᱢᱟᱱᱮ, ᱚᱰᱮ ᱫᱚ ᱦᱩᱭᱩᱜ ᱠᱟᱱᱟ ᱥᱟᱱᱛᱟᱲ ᱠᱚ ᱞᱟᱹᱜᱤᱫ ᱜᱮ ᱚᱱᱟ ᱫᱚ᱾ ᱫᱟᱱ-ᱫᱟᱱᱤᱼᱼ ᱦᱳᱭ, ᱥᱟᱱᱛᱟᱲᱟᱜ ᱜᱮ ᱟᱵᱚᱣᱟᱜ ᱠᱟᱱᱟ ᱢᱟᱱᱮ,
ᱟᱫᱚ ᱚᱸᱰᱮ ᱥᱟᱱᱛᱟᱲᱟᱜ ᱫᱚᱼᱼ ᱠᱟᱱ ᱜᱮᱭᱟ ᱵᱟᱝ ᱫᱚ ᱵᱟᱝ ᱟᱫᱚ ᱚᱱᱮ ᱡᱟᱦᱟᱸ ᱵᱚᱱ ᱢᱮᱛᱟᱜ ᱠᱟᱱ ᱱᱟᱹᱭ ᱛᱮ ᱤᱫᱤᱼᱼ ᱪᱷᱟᱛᱤᱠ ᱠᱚ ᱚᱸᱰᱮ ᱠᱚ ᱪᱟᱞᱟᱜ ᱜᱮᱭᱟ ᱠᱚ ᱥᱮ ᱵᱟᱝ? ᱡᱟᱦᱟᱸ ᱯᱤᱱᱰᱤ ᱫᱟᱱ ᱮᱢ,
ᱚᱸᱰᱮ ᱫᱚ ᱵᱟᱝ ᱠᱚ ᱪᱞᱟᱜ-ᱟ ᱵᱟᱝᱠᱚ ᱪᱟᱟᱜ-ᱟ ᱩᱱᱠᱩ ᱟᱫᱚ, ᱥᱩᱫᱩ ᱥᱟᱱᱛᱟᱲ ᱠᱚ ᱞᱟᱹᱜᱤᱫ ᱜᱮ ᱠᱟᱱᱟ ᱚᱱᱟ ᱫᱚ᱾
ᱟᱪᱪᱷᱟ ᱡᱟᱭ ᱦᱳᱠ,
ᱤᱧᱦᱚᱸ ᱩᱱᱟᱹᱜ ᱴᱟ ᱫᱚ ᱵᱟᱹᱧ ᱵᱟᱰᱟᱭ ᱛᱟᱦᱮᱸᱜ-ᱟ, ᱵᱟᱰᱟᱭ ᱠᱟᱹᱫᱟᱹᱧ ᱟᱫᱚ ᱤᱧ ᱫᱤᱧ ᱵᱟᱲᱟᱭᱟ ᱡᱟᱦᱟᱸᱭ ᱜᱮᱼᱼ ᱱᱟᱹᱭ ᱛᱮᱠᱚ ᱤᱫᱤ ᱠᱚᱣᱟ ᱦᱚᱭᱛᱳ ᱩᱱᱠᱩ ᱜᱮᱠᱚᱼᱼ
ᱵᱟᱝ ᱚᱱᱟ ᱫᱮ ᱟᱠᱚᱣᱟᱜ ᱦᱚᱸ ᱢᱮᱱᱟᱜ-ᱟ
ᱚᱸ
ᱪᱮᱜᱼᱼ
ᱪᱮᱜ ᱠᱚ,
ᱪᱮᱫ ᱪᱚ ᱠᱟᱱ ᱜᱮᱭᱟ,